ᱟᱭ ᱛᱮᱜᱮ ᱠᱤᱱᱛᱩ
ᱦᱮᱸ ᱟᱡ ᱛᱮᱜᱮ ᱯᱷᱳᱱ ᱱᱟ ᱵᱟᱭᱟ ᱵᱟ
ᱮᱭᱟ ᱥᱚᱛᱤ ᱠᱟᱛᱷᱟᱧ ᱞᱟᱹᱭᱟᱢ ᱠᱟᱱᱟ ᱵᱟᱹᱧ ᱴᱷᱤᱯᱟᱹᱣ ᱟᱠᱟᱫᱟ ᱟᱡ ᱛᱮᱜᱮ ᱪᱟᱞᱟᱣ ᱮᱱᱟ᱾
ᱦᱮᱸ ᱟᱡᱛᱮ ᱱᱤᱭᱟᱹ ᱫᱚ ᱢᱚᱱᱮ ᱦᱩᱭᱩᱜ ᱠᱟᱱᱟ ᱤᱭᱟᱹ ᱡᱟᱸᱜᱟ ᱠᱚ ᱢᱮᱱᱟᱜ-ᱟ᱾ ᱦᱮᱸᱥᱮ ᱟᱡ ᱛᱮᱜᱮ ᱦᱮᱡ ᱮᱱᱟ ᱤᱧ ᱴᱷᱮᱱ ᱫᱟᱹᱲ ᱦᱮᱡ ᱮᱱᱟ ᱦᱮᱸ ᱥᱮ᱾
ᱚᱱᱮ ᱛᱚ ᱵᱟᱢ ᱯᱟᱹᱛᱭᱟᱹᱜ-ᱟ ᱥᱤᱥᱤ ᱠᱮᱢᱮᱨᱟ ᱞᱟᱜᱟᱣ ᱦᱚᱴᱚ ᱠᱟᱜ ᱢᱮ᱾ ᱵᱟᱹᱧ ᱴᱷᱤᱯᱟᱹᱣ ᱟᱠᱟᱱᱟ ᱟᱡ ᱛᱮᱜᱮ ᱪᱟᱞᱟᱣ ᱮᱱᱟ᱾
ᱦᱮᱸ ᱟᱡ ᱛᱮᱜᱮ ᱪᱟᱞᱟᱜ-ᱟ ᱤᱧᱤᱧ ᱯᱷᱳᱱ ᱤᱧ ᱪᱮᱫ ᱞᱟᱹᱜᱤᱫᱧ ᱯᱷᱳᱱᱟᱫ ᱢᱮᱭᱟ ᱤᱭᱟᱹᱛᱮ ᱢᱮᱛᱟᱢ ᱠᱟᱱᱟᱧ ᱡᱮ ᱤᱭᱟᱹᱭ ᱢᱮ ᱵᱮᱥᱛᱚ ᱠᱚ ᱞᱟᱹᱭᱮᱫ ᱛᱟᱢᱟ ᱟᱢ ᱯᱷᱳᱱ ᱫᱟᱢ ᱾ ᱩᱱᱨᱮᱜᱮ ᱛᱚᱢ ᱴᱤᱯᱟᱹᱣ ᱠᱟᱱᱟ ᱚᱱᱟ ᱠᱷᱟᱛᱤᱨ ᱛᱮ ᱟᱢ ᱵᱮᱥᱛᱚ ᱠᱚ ᱞᱟᱹᱭᱮᱫ
ᱚᱱᱟ ᱫᱚ ᱵᱟᱹᱧ ᱵᱟᱲᱟᱭ ᱴᱤᱯᱟᱹᱣ ᱟᱠᱟᱱᱟ ᱥᱮ ᱪᱮᱫ ᱠᱤᱱᱛᱩ ᱤᱧ ᱫᱚ ᱵᱟᱹᱧ ᱴᱤᱯᱟᱹᱣ ᱠᱟᱫᱟ ᱾
ᱰᱩᱵᱩᱡ ᱠᱮᱫ ᱜᱤᱭᱟᱢ ᱤᱧᱟᱜ ᱟᱫᱚ ᱪᱮᱫ
ᱠᱟᱹᱢᱤ ᱠᱚ ᱵᱟᱹᱱᱩᱜ ᱛᱤᱧᱟᱹ ᱥᱮ ᱥᱩᱫᱩᱧ ᱯᱷᱳᱱ ᱟᱹᱪᱩᱨᱟ ᱾ ᱦᱮᱸ ᱥᱮ ᱵᱟᱝ?
ᱟᱫᱚ ᱪᱤᱠᱟᱹᱛᱤᱧ ᱵᱟᱲᱟᱭᱟ ᱠᱟᱹᱢᱤ ᱢᱮᱱᱟᱜ ᱛᱟᱢᱟ ᱥᱮ ᱵᱟᱹᱱᱩᱜ ᱛᱟᱢᱟ ᱟᱢ ᱴᱷᱮᱱ ᱠᱤ ᱢᱤᱱᱟᱹᱧᱟ ᱤᱧ ᱫᱚ ᱾
ᱦᱩᱸ ᱚᱱᱟ ᱦᱚᱸ ᱠᱟᱛᱷᱟ ᱠᱟᱱ ᱜᱮᱭᱟ᱾
ᱦᱮᱸ ᱫᱟᱬᱟᱱ ᱞᱟᱝ ᱪᱟᱞᱟᱜ-ᱟ ᱦᱮᱸ᱾
ᱟᱢᱟᱜ ᱢᱟᱛᱚ ᱱᱤᱭᱟᱹ ᱥᱚᱯᱛᱟ ᱨᱮ ᱵᱟᱝ ᱜᱟᱱᱚᱜ-ᱟ᱾ ᱯᱚᱨᱮᱨ ᱥᱚᱯᱛᱟᱦᱮ ᱥᱮ ᱵᱟᱝ ᱵᱟᱭᱟ ᱫᱟᱬᱟᱱ ᱫᱚ ᱵᱟᱞᱟᱧ ᱪᱟᱜ-ᱟ᱾ ᱥᱟᱭᱠᱮᱞ ᱠᱤᱨᱤᱧ ᱞᱟᱝ ᱪᱟᱞᱟᱜ-ᱟ᱾
ᱛᱤᱥᱚᱜ ᱤᱧ ᱫᱩᱧ ᱞᱟᱹᱭ ᱮᱫ ᱛᱟᱦᱮᱸᱫ ᱨᱩᱵᱤ ᱵᱟᱨ ᱞᱟᱝ ᱦᱟᱛᱟᱣᱟ᱾ ᱨᱚᱵᱤᱵᱟᱨ ᱞᱟᱝ ᱪᱟᱞᱟᱣ ᱠᱚ-ᱟ ᱨᱚᱵᱤᱵᱟᱨ ᱞᱟᱝ ᱪᱟᱞᱟᱣ ᱠᱚ-ᱟ ᱛᱟᱯᱚᱨᱮ ᱚᱱᱟ ᱟᱢᱟᱜ ᱥᱟᱭᱠᱮᱞ ᱟᱛᱮᱫ ᱟᱫᱚ ᱦᱟᱸᱰᱮ ᱞᱟᱝ ᱪᱟᱞᱟᱣ ᱠᱚᱜ
ᱤᱧᱟᱹᱜ ᱯᱚᱨᱤᱠᱠᱷᱟ ᱢᱮᱱᱟᱜ ᱛᱤᱧ ᱫᱚ᱾
ᱛᱟᱦᱚᱸᱞᱮ ᱟᱫᱚ ᱞᱚᱥ ᱱᱟᱢ ᱟᱫᱚ ᱟᱨᱚᱦᱚᱸ ᱥᱟᱵᱽ ᱠᱟᱜ ᱢᱮ ᱢᱤᱫ ᱥᱚᱯᱛᱟᱢ ᱞᱮᱴᱚᱜ-ᱟ᱾ ᱟᱫᱚ ᱥᱮᱭ ᱥᱚᱢᱵᱟᱨ ᱟᱵᱟᱨ ᱥᱳᱢᱵᱟᱨ᱾
ᱦᱮᱸ᱾
ᱵᱩᱡᱷᱟᱹᱣ ᱠᱮᱫᱟ
ᱵᱩᱡᱷᱟᱹᱣ ᱠᱮᱫᱤᱧ᱾
ᱵᱟᱠᱷᱟᱱ ᱤᱧ ᱫᱚ ᱚᱱᱠᱟᱧ ᱢᱚᱱᱮ ᱛᱮᱦᱮᱸᱜ-ᱟ ᱟᱢ ᱫᱚ ᱟᱫᱚ ᱚᱱᱠᱟ ᱜᱮ ᱪᱩᱫᱚ ᱜᱚᱴᱮᱱ ᱠᱩᱨᱥᱮᱢ ᱠᱚᱨᱟᱣ ᱮᱫ ᱠᱷᱟᱱ ᱠᱚᱨᱟᱣ ᱢᱮ᱾
ᱟᱪᱪᱷᱟ ᱟᱪᱪᱷᱟ ᱵᱟᱭᱟ᱾
ᱠᱚ ᱮᱠᱷᱚᱱ ᱦᱚ ᱟᱹᱣᱨᱤᱭ ᱦᱤᱡᱩᱜ ᱟᱭ
ᱚᱱᱮ ᱟᱹᱣᱨᱤ ᱦᱤᱡᱩᱜ ᱛᱟᱢᱟᱭ᱾
ᱵᱟᱨᱭᱟ ᱵᱟᱨ ᱦᱚᱲ ᱞᱤᱧ ᱪᱟᱞᱟᱜ ᱠᱟᱱᱟ ᱢᱟᱱᱮ ᱵᱟᱨᱭᱟ ᱜᱟᱹᱲᱤ ᱪᱟᱞᱟᱜ-ᱟ ᱵᱩᱡᱷᱟᱹᱣ᱾
ᱟᱢ ᱢᱤᱫ ᱦᱚᱲᱮᱢ ᱤᱫᱤᱭ ᱭᱟ ᱟᱨ ᱢᱤᱫ ᱦᱚᱲᱮ ᱤᱫᱤᱭᱟ ᱠᱚ ᱛᱟᱭᱛᱚ᱾
ᱵᱟᱝ ᱦᱮᱸ ᱦᱮᱸ ᱦᱮᱸ ᱟᱫᱚ ᱩᱱᱤ ᱜᱮ ᱞᱟᱦᱟ ᱟᱠᱟᱱ ᱛᱟᱹᱞᱤᱧᱟ᱾ ᱟᱫᱚ ᱮᱠᱷᱚᱱ ᱯᱚᱨᱡᱚᱱ ᱛᱚ ᱾ ᱦᱟᱹᱱᱤ ᱦᱳᱲ ᱦᱟᱹᱱᱤ ᱜᱮ ᱟᱣᱨᱤ ᱚᱰᱚᱠᱚᱜ-ᱟᱭ ᱢᱟᱱᱮ ᱟᱸᱥᱚᱞᱤᱜ। ᱡᱟᱦᱟᱸᱭ ᱟᱡ ᱡᱟᱦᱟᱸᱭ ᱠᱚ ᱢᱮᱱᱟ ᱟᱢᱟᱵᱚᱥᱭᱟ ᱩᱱᱤ ᱵᱟᱭ ᱩᱰᱩᱜ ᱞᱮᱠᱷᱟᱱ ᱫᱚ ᱵᱟᱭ ᱜᱟᱱᱚᱜ-ᱟ। ᱟᱫᱚ ᱦᱟᱹᱱᱤ ᱜᱮ ᱦᱟᱹᱱᱤ ᱴᱟᱜ ᱞᱟᱦᱟ ᱟᱠᱟᱱ ᱛᱟᱞᱮᱭᱟ ᱩᱱᱤᱜᱮ ᱨᱚᱯᱚᱲ ᱠᱟᱱᱟᱭ ᱤᱧ ᱫᱚ ᱜᱟᱹᱲᱤ ᱨᱮᱜᱮᱧ ᱫᱩᱲᱩᱵ ᱟᱠᱟᱱᱟ ᱟᱪᱪᱷᱟ ᱟᱪᱪᱷᱟ। ᱞᱚᱥᱚᱜ ᱜᱮᱭᱟ ᱞᱟᱝ?
ᱦᱩᱸ ᱚᱠᱟ ᱚᱠᱟᱨᱮᱢ ᱪᱟᱞᱟᱜ-ᱟ ᱱᱤᱛᱚᱜ ᱫᱚ?
ᱟᱞᱮᱭᱟᱜ ᱫᱚ ᱠᱳᱱᱳ ᱴᱷᱤᱠ ᱵᱟᱹᱱᱩᱜ ᱛᱟᱞᱮᱭᱟ, ᱚᱠᱟ ᱥᱮᱫ ᱠᱚ ᱢᱮᱛᱟ ᱞᱮᱭᱟ ᱚᱱᱛᱮ ᱜᱮᱞᱮ ᱪᱟᱞᱟᱜ-ᱟ।
ᱦᱩᱸ᱾ ᱱᱤᱛᱚᱜ ᱢᱟᱛᱚ ᱨᱟᱥᱛᱟ ᱜᱷᱟᱴ ᱠᱚ ᱯᱷᱟᱸᱠᱟ ᱜᱮᱭᱟ ᱯᱷᱟᱸᱠᱟ ᱜᱮ
ᱮᱦ ᱱᱤᱛᱚᱜ ᱱᱤᱛᱚᱜ ᱜᱮ ᱵᱮᱥᱤ ᱵᱷᱤᱲ।
ᱵᱷᱤᱲᱚᱜ-ᱟ ᱦᱤᱛᱚᱜ।
ᱛᱟ ᱵᱟᱠᱷᱟᱱ ᱟᱢ ᱟᱢ ᱪᱮᱫ ᱮᱢ ᱵᱩᱡᱷᱟᱹᱣᱟ ᱨᱟᱥᱛᱟ ᱨᱮ ᱵᱟᱢ ᱩᱰᱩᱠ ᱟᱠᱟᱱᱟ। ᱦᱟᱭ ᱨᱳᱰ ᱫᱚ ᱱᱤᱛᱚᱜ ᱜᱮᱛᱚ ᱵᱷᱤᱲᱚᱜ-ᱟ ᱡᱷᱚᱛᱚ ᱦᱚᱲ ᱠᱚ ᱡᱚᱢ ᱠᱮᱫᱟ ᱠᱚ ᱡᱚᱢ ᱤᱭᱟᱹ ᱮᱱᱛᱮ ᱟᱫᱚ ᱱᱤᱛᱚᱜ ᱫᱚ ᱜᱟᱹᱰᱤ ᱨᱮ ᱠᱚ ᱫᱮᱡ ᱮᱱᱟ ᱟᱫᱚ ᱠᱚ ᱞᱟᱜᱟᱭᱟ ᱱᱤᱛᱚᱜ ᱱᱤᱛᱚᱜ ᱠᱷᱚᱱ ᱮᱠᱚᱫᱢ ᱯᱩᱨᱟᱹ ᱛᱤᱱᱴᱟ ᱪᱟᱨᱴᱟ ᱫᱷᱟᱹᱵᱤᱡ ᱟᱫᱚ ᱪᱟᱨᱴᱟ ᱠᱷᱚᱱ ᱟᱨᱚ ᱛᱤᱜᱩ ᱱᱟᱠᱚ ᱫᱚᱥᱴᱟ ᱮᱜᱟᱨᱳᱴᱟ ᱫᱷᱟᱹᱵᱤᱡ। ᱮᱜᱟᱨᱳ ᱮᱜᱟᱨᱴᱟ ᱯᱚᱨᱮ ᱟᱨᱦᱚᱸ ᱜᱟᱹᱲᱤ ᱠᱚ ᱞᱟᱜᱟᱭᱟ।
ᱢᱟᱱᱮ ᱥᱤᱧ ᱵᱮᱲᱟ ᱠᱷᱚᱱ ᱧᱤᱫᱟᱹ ᱵᱮᱲᱟ ᱜᱮ ᱵᱷᱤᱲ।
ᱛᱟ ᱵᱟᱠᱷᱟᱱ ᱜᱚᱲᱟ ᱥᱟᱹᱜᱤᱧ ᱥᱟᱹᱜᱤᱧ ᱜᱟᱹᱲᱤ ᱠᱚ ᱫᱚ ᱥᱤᱧ ᱵᱮᱲᱟ ᱠᱷᱚᱱ ᱫᱚ ᱧᱤᱫᱟᱹ ᱵᱮᱲᱟ ᱜᱮ ᱪᱟᱞᱟᱜ-ᱟ ᱵᱮᱥᱤ᱾ ᱪᱮᱫᱟᱜ ᱥᱮ ᱚᱱᱟ ᱫᱚ ᱞᱚᱞᱚᱜ-ᱟ ᱥᱮ ᱤᱱᱡᱤᱱ ᱧᱤᱫᱟᱹ ᱵᱮᱲᱟ ᱠᱷᱟᱱ ᱫᱚ ᱟᱵᱚᱦᱣᱟ ᱴᱷᱟᱱᱰᱟ ᱛᱟᱦᱮᱸᱱᱟ। ᱛᱟᱯᱚᱨᱮ ᱡᱟᱦᱟᱸᱭ ᱰᱨᱟᱭᱵᱷᱟᱨ ᱛᱟᱦᱮᱸᱱᱟᱭ ᱩᱱᱤ ᱦᱚᱸᱛᱚ ᱢᱤᱫ ᱴᱮᱱ ᱤᱧᱡᱤᱱ ᱪᱮᱛᱟᱱ ᱨᱮ ᱫᱩᱲᱩᱵ-ᱟᱭ ᱩᱱᱤ ᱫᱚ ᱞᱚᱞᱚ-ᱟᱭ।
ᱦᱮᱸ ᱵᱳᱫᱽᱫᱷᱤ ᱫᱚ ᱵᱷᱟᱜᱮ ᱜᱮᱛᱟ ᱠᱚᱣᱟ᱾ ᱵᱩᱫᱽᱫᱷᱤ ᱫᱚ ᱢᱮᱱᱟᱜ ᱛᱟᱠᱚᱣᱟ ᱰᱟᱭᱵᱷᱟᱨᱟᱜ ᱦᱮᱸ ᱥᱮ ᱵᱟᱝ?
ᱪᱮᱫ ᱥᱚᱢᱚᱭ ᱵᱟᱠᱷᱟᱱ। ᱥᱤᱛᱩᱝ ᱜᱚᱨᱚᱢ ᱛᱟᱯᱚᱨᱮ ᱦᱩᱭᱩᱜ ᱠᱟᱱᱟ ᱜᱟᱹᱲᱤ ᱨᱮᱱᱟᱜ ᱦᱚᱸ ᱥᱚᱢᱚᱥᱥᱟ ᱦᱩᱭᱩᱜ-ᱟ ᱪᱮᱫ ᱠᱚ ᱞᱟᱹᱭᱟ। ᱵᱮᱥᱤ ᱵᱷᱳ ᱥᱤᱛᱩᱝ ᱵᱮᱲᱟ ᱡᱩᱫᱤ ᱜᱟᱹᱰᱤᱧ ᱪᱟᱹᱞᱩᱭᱟ ᱱᱮᱛᱟᱨ ᱫᱚ ᱡᱟᱹᱯᱩᱫ ᱫᱟᱭ ᱚᱥᱩᱵᱤᱫᱷᱟ ᱵᱟᱝ ᱦᱩᱭᱩᱜ-ᱟ। ᱠᱤᱱᱛᱩ ᱜᱚᱨᱚᱢ ᱫᱤᱱ ᱜᱮ ᱥᱮ ᱥᱤᱧ ᱵᱮᱲᱟ ᱴᱟᱭᱟᱨ ᱚᱴᱮᱡᱚᱜᱼᱟ ᱫᱚᱢᱮ᱾
ᱦᱩᱸ
ᱵᱚᱞᱚᱞᱚ ᱛᱮ ᱫᱚᱢᱮ ᱞᱚᱞᱚ ᱟᱫᱚ ᱫᱚᱢᱮ ᱞᱚᱞᱚ ᱞᱮᱠᱷᱟᱱ ᱴᱟᱭᱟᱨ ᱵᱟᱝ ᱚᱴᱮᱡᱚᱜᱼᱟ? ᱮᱱ ᱦᱤᱞᱤᱜ ᱥᱤᱧᱵᱮᱲᱟ ᱫᱚ ᱚᱱᱟ ᱠᱚᱜᱮ ᱧᱮᱞ ᱥᱤᱧ ᱵᱮᱲᱟ ᱫᱚ ᱚᱱᱟ ᱠᱷᱟᱹᱛᱤᱨ ᱜᱟᱹᱲᱤ ᱵᱟᱝᱠᱚ ᱠᱚ ᱪᱟᱹᱞᱩᱭ ᱜᱮᱭᱟ ᱵᱮᱥᱤ ᱜᱚᱨᱚᱢ ᱫᱤᱱ ᱫᱚ᱾ ᱢᱟᱱᱮ ᱜᱟᱹᱲᱤ ᱫᱚ ᱠᱚ ᱪᱟᱞᱩᱭᱟ ᱢᱮᱱᱫᱚ ᱵᱮᱥᱤ ᱥᱟᱺᱜᱤᱧ ᱠᱚᱫᱚ ᱵᱟᱝ ᱠᱚ ᱤᱫᱤᱭᱟ᱾
ᱮᱭᱳᱯ
ᱵᱟᱥ ᱠᱚ ᱤᱭᱟᱹ ᱠᱚ ᱵᱟᱭ ᱪᱟᱞᱟᱜ ᱠᱟᱱᱟ ᱪᱟᱞᱟᱜ ᱠᱟᱱᱟ ᱢᱤᱫ ᱵᱟᱨ ᱧᱮᱞᱵᱤ ᱟᱫᱚ ᱚᱱᱠᱟ ᱫᱚ ᱵᱟᱭ ᱪᱟᱞᱟᱜᱼᱟ ᱛᱤᱜᱩ ᱛᱤᱜᱩ ᱛᱮ ᱪᱟᱞᱟᱜᱼᱟᱭ ᱵᱟᱥ ᱴᱟᱱᱟᱭ ᱪᱟᱞᱟᱜᱼᱟ ᱵᱟᱭ ᱪᱟᱞᱟᱜᱼᱟ ᱱᱚᱰᱮ ᱛᱤᱸᱜᱩᱭ ᱱᱟᱭ ᱦᱟᱸᱰᱮᱜ ᱛᱤᱸᱜᱩᱭ ᱱᱟᱭ ᱱᱤᱭᱟᱹ
ᱵᱩᱫᱫᱷᱤ ᱢᱮᱱᱟᱜ ᱛᱟᱢᱟ ᱰᱟᱭᱵᱷᱟᱨᱟᱜ ᱦᱮᱸ
ᱵᱟᱝᱠᱷᱟᱱ ᱰᱨᱟᱭᱵᱷᱟᱨ ᱫᱚ ᱟᱫᱚ ᱪᱮᱫ ᱢᱟᱞᱤᱠ ᱴᱷᱮᱫ ᱮᱢ ᱡᱟᱢᱟᱭᱟ ᱟᱢᱟᱫᱮᱨ
ᱩᱸ
ᱡᱮᱫᱤ ᱡᱟᱦᱟᱸ ᱪᱤᱠᱟᱹ ᱟᱭ ᱰᱟᱭᱵᱟᱨ ᱰᱟᱭᱵᱟᱨ ᱟᱜ ᱫᱚ ᱪᱮᱫ ᱡᱟᱦᱟᱸ ᱪᱤᱠᱟᱹ ᱴᱟᱭᱟᱨ ᱚᱴᱮᱡᱱᱟ ᱢᱟᱹᱞᱤᱠᱮ ᱯᱷᱳᱱ ᱟᱫᱤᱭᱟ ᱵᱟᱵᱩ ᱯᱷᱟᱴᱮ ᱜᱮᱪᱷᱮ᱾
ᱚ
ᱛᱟᱦᱞᱮ ᱚᱠᱚᱭᱟᱜ ᱞᱚᱥ ᱢᱟᱹᱞᱤᱠᱟᱜ ᱜᱮ ᱛᱟᱨ ᱛᱟᱨᱛᱷᱮᱠᱮ ᱢᱟᱞᱤᱠᱮ ᱞᱟᱹᱭᱟᱭ ᱵᱷᱟᱹᱭ ᱮᱠᱷᱚᱱ ᱜᱷᱩᱢᱟ ᱡᱟᱹᱯᱤᱫᱽ ᱢᱮᱸ ᱡᱟᱹᱯᱤᱫᱽ ᱢᱮᱸ
ᱨᱚᱲ ᱴᱟᱜ ᱟᱹᱰᱤ ᱥᱟᱺᱜᱤᱧ ᱨᱮ ᱟᱸᱡᱚᱢᱚᱜ ᱠᱟᱱ ᱛᱟᱢᱟ
ᱱᱤᱛᱚᱜ ᱱᱤᱛᱚᱜ
ᱢᱟᱸ ᱨᱚᱲ ᱢᱮ
ᱦᱮᱞᱳ
ᱦᱮᱸ ᱴᱷᱤᱠ ᱜᱮᱭᱟ ᱦᱮᱸ ᱡᱚᱠᱷᱚᱱ ᱦᱩᱸ ᱡᱚᱠᱷᱚᱱ ᱛᱚᱠᱷᱚᱱ ᱨᱚᱲ ᱟᱢᱟᱜ ᱟᱹᱰᱤ ᱥᱟᱸᱜᱤᱧ ᱨᱮ ᱟᱸᱡᱚᱢᱚᱜ ᱠᱟᱱᱟ ᱡᱚᱠᱷᱚᱱ ᱡᱟ ᱠᱚᱱ ᱥᱚᱢᱚᱭ ᱫᱚ ᱟᱸᱡᱚᱢᱚᱜ ᱠᱟᱱ ᱛᱟᱢᱟ ᱦᱮᱸ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ
ᱚᱻ ᱟᱫᱚ ᱪᱮᱫ ᱮᱢ ᱪᱤᱠᱟᱭᱟ ᱫᱮᱠᱟᱭᱟ ᱡᱟᱠ ᱫᱚᱠᱟᱱ ᱠᱚ ᱧᱟᱢᱚᱜᱼᱟ ᱡᱟᱦᱟᱱᱟᱜ ᱠᱚ ᱡᱚᱢ ᱧᱟᱢᱚᱜᱼᱟ
ᱦᱮᱸᱻ ᱚᱱᱟ ᱟᱢᱟᱜ ᱜᱟᱹᱰᱤ ᱨᱮ ᱤᱭᱟᱹ ᱯᱟᱝᱠᱷᱟ ᱞᱟᱜᱟᱣ ᱵᱟᱱᱩᱜᱼᱟ?
ᱢᱮᱱᱟᱜᱼᱟ ᱢᱮᱱᱟᱜᱼᱟ ᱟᱫᱚ ᱵᱚᱱᱫᱚ ᱚᱵᱚᱥᱛᱛᱟ ᱨᱮ ᱪᱟᱹᱞᱩ ᱞᱮᱠᱷᱟᱱ ᱫᱚ ᱵᱮᱴᱨᱤ ᱰᱟᱣᱩᱱᱚᱜᱼᱟ ᱵᱩᱡᱷᱟᱹᱣ
ᱦᱩᱸ
ᱟᱹᱰᱤ ᱢᱟᱨᱟᱝ ᱯᱟᱝᱠᱷᱟ ᱞᱟᱜᱟᱣ ᱢᱮᱱᱟᱜᱼᱟ ᱯᱟᱝᱠᱷᱟ ᱵᱚᱞᱛᱮ ᱚᱱᱟ ᱤᱧᱡᱤᱱ ᱨᱮᱱᱟᱜ ᱠᱟᱱᱟ ᱮᱥᱤ ᱮᱥᱤ
ᱮᱥᱤ ᱦᱚᱸ ᱢᱮᱱᱟᱜᱼᱟ?
ᱦᱚᱸ
ᱚᱱᱟ ᱜᱮᱛᱚ ᱮᱥᱤ ᱠᱚ ᱞᱟᱜᱟᱣ ᱠᱟᱛᱮᱜ ᱫᱩᱨᱩᱯ ᱛᱷᱤᱨ ᱠᱚᱜ ᱢᱮ
ᱮᱭ ᱜᱟᱹᱲᱤ ᱪᱟᱹᱞᱩ ᱥᱴᱟᱨᱴ ᱦᱩᱭᱩᱜ ᱛᱟᱢᱟ ᱥᱮ
ᱦᱮ
ᱦᱳ
ᱛᱤᱱᱟᱹᱜ ᱨᱚᱲ ᱠᱚ ᱵᱟᱹᱠᱤ ᱢᱮᱱᱟᱜ ᱛᱟᱢᱟ ᱡᱷᱚᱛᱚ ᱨᱚᱲ ᱪᱟᱵᱟ ᱦᱟᱛ ᱪᱟᱵᱟᱭ ᱢᱮ ᱛᱮᱦᱮᱱ ᱜᱮ ᱰᱮᱞᱤ ᱜᱮ ᱱᱚᱣᱟ ᱦᱚᱸ ᱵᱟᱝ ᱪᱟᱵᱟᱜ ᱠᱟᱱᱟ ᱦᱮᱸᱥᱮ ᱢᱤᱫ ᱫᱤᱱ ᱨᱮ ᱮᱢᱚᱱ ᱮᱢ ᱨᱚᱲ ᱨᱚᱲᱟ ᱥᱮ ᱯᱩᱨᱟᱹᱢ ᱪᱟᱵᱟ ᱩᱛᱟᱹᱨ ᱜᱚᱜ ᱠᱟᱜ ᱵᱟᱠᱷᱚᱱ ᱰᱮᱞᱤ ᱰᱮᱞᱤ ᱢᱤᱫᱴᱟᱝ ᱜᱮ ᱠᱟᱹᱢᱤ ᱢᱮ ᱟᱸᱡᱚᱢ ᱫᱟᱢ ᱥᱮ ᱵᱟᱝ?
ᱟᱸᱡᱚᱢ ᱫᱟᱹᱧ ᱤᱧ ᱫᱚ ᱟᱢ ᱞᱮᱠᱟ ᱫᱚ ᱵᱟᱝᱭᱟ ᱵᱟᱹᱧ ᱟᱸᱡᱚᱢᱟ᱾
ᱟᱨ ᱪᱮᱢ ᱪᱤᱠᱟᱹᱭᱟ ᱠᱟᱞᱟ ᱦᱚᱧ ᱠᱟᱞᱟᱭ ᱱᱟ᱾
ᱵᱩᱰᱤᱭᱱᱟᱢ ᱵᱟᱝ᱾
ᱦᱩᱸ ᱵᱟᱠᱷᱟᱡ ᱫᱚ᱾ ᱵᱚᱭᱮᱥ ᱦᱚᱧ ᱵᱚᱭᱮᱥ ᱱᱟ ᱟᱫᱚ ᱪᱮᱫ ᱪᱤᱠᱟᱹᱭᱟ᱾
ᱛᱟᱦᱚᱞᱮ ᱦᱟᱯᱟ ᱠᱚᱧ ᱠᱤᱨᱤᱧ ᱤᱫᱤᱭᱟᱢᱟ ᱦᱟᱯᱟ ᱦᱟᱯᱟ ᱠᱚᱧ ᱠᱤᱨᱤᱧ ᱤᱫᱤᱭᱟᱢᱟ᱾
ᱦᱚᱸ ᱢᱤᱫᱴᱟᱝ ᱜᱟᱱ ᱠᱤᱨᱤᱧ ᱫᱚ ᱫᱚᱨᱠᱟᱨ ᱦᱮᱸᱥᱮ ᱵᱟᱝ ᱯᱚᱨᱮᱛᱮ ᱞᱟᱜᱟᱜᱼᱟ ᱱᱟᱜ ᱦᱟᱯᱮᱱ ᱫᱤᱱ ᱨᱮ᱾
ᱦᱟᱯᱮᱱ ᱫᱤᱱ ᱫᱚ ᱪᱮᱫ ᱵᱩᱰᱤᱭᱱᱟᱢ ᱥᱮ ᱪᱮᱫ ᱮᱢ ᱞᱟᱹᱭᱮᱫᱟ ᱛᱟᱦᱚᱞᱮ ᱱᱮᱛᱟᱨ ᱠᱷᱚᱱ ᱜᱮᱛᱚ ᱞᱟᱜᱟᱜ ᱛᱟᱢᱟ᱾
ᱟᱨᱮ ᱱᱮᱛᱟᱨ ᱫᱚ ᱫᱚᱦᱚ ᱦᱩᱭᱩᱜᱼᱟ ᱟᱨᱦᱚ ᱦᱩᱸ ᱦᱚᱴᱟᱛ ᱠᱚᱨᱮ ᱞᱟᱜᱟᱣᱮᱱᱟ ᱦᱮᱸᱥᱮ ᱛᱚᱠᱷᱚᱱ ᱫᱚ ᱚᱠᱟᱨᱮᱢ ᱯᱟᱸᱡᱟᱭᱟ᱾
ᱦᱚᱴᱟᱛ ᱠᱚᱨᱮ ᱞᱟᱜᱟᱣᱟᱢ᱾
ᱦᱳᱭ᱾
ᱫᱩᱲᱩᱵ ᱠᱟᱱᱟᱢ ᱥᱮᱢ ᱛᱮᱸᱜᱳ ᱟᱠᱟᱱᱟ?
ᱫᱩᱲᱩᱵ ᱠᱟᱱᱟᱣᱭᱟ
ᱦᱩᱸ ᱛᱟᱯᱚᱨᱮ ᱜᱟᱹᱰᱤ ᱵᱷᱤᱛᱤᱨ ᱨᱮ ᱥᱮ ᱵᱟᱭᱨᱮ ᱨᱮ?
ᱜᱟᱹᱰᱤ ᱵᱷᱤᱛᱤᱨ ᱨᱮ᱾
ᱦᱮᱸ
ᱜᱟᱹᱰᱤ ᱵᱷᱤᱛᱤᱨ ᱨᱮᱜᱮᱭᱟ ᱵᱟᱦᱨᱮ ᱨᱮᱫᱚ ᱚᱠᱟᱨᱮᱢ ᱫᱩᱲᱩᱵᱼᱟ ᱡᱟᱭᱜᱟ ᱢᱮᱱᱟᱜ ᱛᱟᱢᱛᱮ? ᱞᱚᱥᱚᱜ ᱠᱟᱱᱟ ᱤᱭᱟᱹ ᱠᱟᱱᱟ᱾
ᱦᱳᱭ
ᱚᱻ
ᱫᱟᱜ ᱞᱮᱜᱛᱮ ᱛᱮᱦᱮᱧ ᱫᱚ ᱫᱟᱜ ᱞᱮᱫᱟᱭ ᱵᱟᱝ?
ᱫᱟᱜ ᱞᱮᱫᱟᱭ
ᱫᱟᱜ ᱫᱚ ᱫᱟᱜ ᱞᱮᱫᱟᱭ ᱠᱟᱹᱴᱤᱡ ᱠᱟᱹᱴᱤᱡ᱾ ᱟᱫᱚ ᱟᱢ ᱥᱮᱫ ᱜᱮ ᱫᱟᱜ ᱞᱮᱫᱟᱭ ᱥᱮ ᱵᱟᱝ᱾
ᱤᱧ ᱥᱮᱫ ᱫᱚ ᱟᱹᱣᱨᱤ ᱫᱟᱜ ᱜᱟᱭ᱾
ᱫᱟᱜ ᱫᱚ ᱫᱟᱜ ᱞᱮᱫᱟᱭ ᱠᱟᱹᱴᱤᱡ ᱠᱟᱹᱴᱤᱡ᱾ ᱱᱮᱛᱟᱨᱟᱜ ᱫᱟᱜ ᱢᱟᱛᱚ᱾ ᱠᱟᱹᱴᱤᱡ ᱠᱟᱹᱴᱤᱡ ᱫᱟᱜ ᱠᱮᱫᱟᱭ ᱪᱟᱵᱟᱭᱱᱟ᱾
ᱩᱱ ᱫᱟᱨᱟ ᱩᱱ ᱫᱟᱨᱟ ᱪᱮᱫᱠᱟᱭ ᱫᱟᱜ ᱠᱮᱭᱟᱭ ᱱᱮᱛᱟᱨ ᱛᱚ ᱚᱱᱠᱟ ᱵᱟᱭ ᱫᱟᱜ ᱮᱫᱟ ᱥᱮ᱾
ᱵᱟᱝ ᱚᱱᱟ ᱠᱷᱟᱹᱛᱤᱨ ᱛᱮ ᱦᱚᱲ ᱦᱩᱲᱩ ᱦᱚᱸ ᱵᱟᱝᱠᱚ ᱨᱚᱦᱚᱭ ᱫᱟᱲᱮᱭᱟᱜ ᱠᱟᱱᱟ᱾ ᱵᱟᱹᱫᱽ ᱠᱚᱨᱮ ᱜᱮ ᱫᱟᱜ, ᱵᱟᱹᱫᱽ ᱠᱚᱨᱮ ᱫᱟᱜ ᱜᱮ ᱵᱟᱹᱱᱩᱜᱼᱟ᱾
ᱚ ᱠᱤᱨᱤᱧᱟ ᱠᱚ ᱫᱟᱜ ᱠᱚ ᱠᱤᱨᱤᱧᱟ᱾ ᱛᱤᱱᱟᱹᱜ ᱮᱢ ᱴᱟᱠᱟ ᱟᱠᱟ ᱡᱷᱚᱛᱚ ᱴᱟᱠᱟ ᱪᱟᱵᱟᱜ ᱛᱟᱢᱟ᱾
ᱟᱫᱚ ᱟᱫᱚ ᱫᱟᱜ ᱛᱚ ᱫᱟᱜ ᱠᱤᱨᱤᱧ ᱠᱟᱛᱮᱫ ᱠᱤ ᱦᱩᱭᱩᱜ-ᱟ ᱥᱮᱨ, ᱥᱮᱨᱢᱟ ᱠᱷᱚᱱ ᱤᱭᱟᱹ ᱞᱮᱠᱷᱟᱱ ᱦᱮᱸᱥᱮ
ᱦᱩᱸ
ᱮᱭ ᱫᱚᱦᱚᱭ ᱫᱟᱹᱧ ᱦᱮᱸ ᱟᱨᱦᱚ ᱚᱱᱟ ᱱᱟᱠᱷᱟᱱᱤᱧ ᱯᱷᱳᱱ ᱟᱢᱟ ᱦᱚᱦᱟᱭ ᱦᱮᱡ ᱠᱟᱱᱟ ᱦᱮᱸ᱾
ᱴᱷᱤᱠ ᱜᱮᱭᱟ, ᱴᱷᱤᱠ ᱜᱮᱭᱟ, ᱦᱮᱸ, ᱦᱮᱸ ᱫᱚᱦᱚᱭ ᱢᱮ ᱦᱮᱸ᱾
ᱚᱱᱮ ᱧᱮᱞᱟᱢ ᱛᱚ